ᱡᱚᱦᱟᱨ ᱜᱮ ᱜᱚᱢᱠᱮ
ᱡᱚᱦᱟᱨ ᱜᱮ
ᱦᱮᱸ ᱛᱚ ᱪᱮᱫ ᱞᱮᱠᱟ ᱢᱮᱱᱟᱜ ᱵᱤᱱᱟ ᱞᱟᱹᱭ ᱵᱤᱱ
ᱨᱚᱲ ᱠᱚ ᱦᱮᱸ ᱱᱟᱯᱟᱭ ᱜᱮ ᱟᱢ ᱜᱮ ᱦᱟᱸᱜ ᱪᱮᱫ ᱞᱮᱠᱟ ᱢᱮᱱᱟᱜ ᱢᱮᱭᱟ
ᱦᱮᱸ ᱟᱹᱞᱤᱧ ᱦᱚᱸ ᱱᱟᱯᱟᱭ ᱜᱮ ᱵᱮᱥ ᱵᱟᱲᱟ ᱜᱮ ᱟᱹᱞᱤᱧᱟᱜ ᱨᱚᱲ ᱫᱚ ᱠᱤᱞᱭᱟᱨ ᱜᱮ ᱦᱤᱡᱩᱜ ᱠᱟᱱᱟ ᱛᱚ
ᱦᱩᱸ ᱤᱧᱟᱹᱜ ᱜᱮ ᱪᱮᱠᱟ ᱟᱸᱡᱚᱢᱚᱜ
ᱦᱮᱸ ᱟᱵᱮᱱᱟᱜ ᱫᱚ ᱫᱚᱢ ᱠᱞᱤᱭᱟᱨ ᱱᱚᱮᱥ ᱫᱚ ᱮᱠᱫᱚᱢ ᱵᱟᱝ ᱦᱤᱡᱩᱜ ᱠᱟᱱᱟ
ᱦᱩᱸ
ᱛᱚᱵᱮ ᱪᱮᱫ ᱵᱤᱥᱚᱭ ᱱᱤᱭᱟᱹ ᱫᱚ ᱨᱚᱯᱚᱲᱟ ᱞᱟᱹᱭ ᱵᱤᱱ ᱱᱚᱜᱼᱚᱭ ᱚᱲᱟᱜ ᱨᱮᱜᱮ
ᱵᱤᱥᱚᱭ ᱫᱚ ᱦᱟᱸᱜ ᱢᱚᱱᱮ ᱮᱫᱟ ᱤᱭᱟᱹ ᱟᱵᱚ ᱥᱟᱱᱛᱟᱲ ᱡᱟᱦᱟᱸ ᱥᱚᱢᱟᱡᱽ ᱦᱮᱱᱟᱜ ᱛᱟᱵᱚᱱᱟ ᱞᱟᱦᱟ ᱛᱮᱱᱟᱜ ᱟᱨ ᱱᱤᱛᱚᱜ ᱢᱟᱨᱮᱭᱟᱜ ᱨᱮᱱᱟᱜ ᱡᱟᱦᱟᱸ ᱡᱤᱱᱤᱥ ᱠᱚ ᱟᱵᱚ ᱵᱚᱱ ᱵᱮᱵᱚᱦᱟᱨ ᱮᱫ ᱛᱟᱦᱮᱱᱟ ᱚᱱᱟ ᱡᱤᱱᱤᱥ ᱠᱚ ᱵᱮᱵᱚᱦᱟᱨ ᱞᱟᱦᱟ ᱛᱮ ᱪᱮᱫ ᱠᱚ ᱛᱟᱦᱮᱸ ᱠᱟᱱᱟ ᱟᱨ ᱱᱤᱛᱚᱜ ᱪᱮᱫ ᱠᱚ ᱢᱮᱱᱟᱜᱼᱟ ᱚᱱᱟ ᱨᱮᱭᱟᱜ ᱵᱚᱫᱚᱞ ᱪᱮᱫ ᱠᱚ ᱵᱚᱫᱚᱞ ᱟᱠᱟᱱᱟ ᱠᱟᱹᱴᱤᱡ ᱚᱱᱟ ᱠᱚ ᱵᱟᱨᱮ ᱛᱮ ᱞᱟᱹᱭ ᱛᱟᱵᱚᱱ ᱢᱮ
ᱵᱚᱫᱚᱞ ᱫᱚ ᱵᱚᱫᱚᱞ ᱢᱟ ᱚᱱᱮᱠ ᱠᱤᱪᱷᱩ ᱜᱮ ᱫᱚᱢᱮ ᱠᱤᱪᱷᱩ ᱵᱚᱫᱚᱞ ᱟᱠᱟᱱᱟ ᱦᱩᱸ ᱟᱻ ᱫᱚᱢᱮ ᱠᱤᱪᱷᱩ ᱜᱮ ᱵᱚᱫᱚᱞ ᱟᱠᱟᱱᱟ ᱦᱮᱸ ᱥᱮ ᱵᱟᱝ
ᱦᱩᱸ ᱦᱩᱸ
ᱞᱟᱦᱟᱛᱮ ᱡᱟᱦᱟᱸ ᱟᱵᱚᱣᱟᱜ ᱠᱟᱞᱪᱟᱨ ᱡᱟᱦᱟᱸ ᱤᱭᱟᱹ ᱛᱟᱦᱮᱸ ᱠᱟᱱᱟ ᱚᱱᱠᱟ ᱫᱚ ᱚᱠᱚᱨ ᱱᱮᱛᱟᱨ ᱫᱚ ᱥᱚᱨᱦᱟᱭ ᱯᱚᱨᱚᱵᱽ ᱠᱚᱦᱚᱸ ᱦᱩᱭᱩᱜ ᱠᱟᱱᱟ ᱦᱩᱭᱩᱜ ᱠᱟᱱ ᱛᱟᱦᱮᱸ ᱛᱚ ᱜᱚᱴᱟ ᱧᱤᱫᱟᱹ ᱢᱟᱱᱮ ᱥᱚᱨᱦᱟᱭ ᱠᱚ ᱢᱟᱱᱟᱣᱮᱫ ᱛᱟᱦᱮᱸ ᱦᱮᱸᱥᱮ
ᱦᱮᱸ ᱦᱩᱸ
ᱛᱟᱨᱯᱚᱨᱮ ᱱᱮᱛᱟᱨ ᱫᱚ ᱟᱹᱣᱨᱤ ᱧᱤᱫᱟᱹ ᱛᱮᱜᱮ ᱫᱚᱥᱴᱟ ᱮᱜᱟᱨᱚᱴᱟ ᱫᱷᱟᱹᱵᱤᱡ ᱵᱟᱥ ᱟᱞᱮ ᱥᱮᱫ ᱯᱟᱥᱴᱟ ᱥᱮᱱᱟᱜ ᱫᱚ ᱟᱫᱚ ᱟᱯᱮ ᱥᱮᱱᱟᱜ ᱫᱚ ᱪᱮᱫ ᱞᱮᱠᱟ ᱪᱚᱝ
ᱟᱞᱮ ᱥᱮᱱ ᱫᱚ ᱦᱟᱸᱜ ᱫᱚᱥᱴᱟ ᱦᱚᱸ ᱵᱟᱭ ᱛᱤᱭᱩᱜᱟ ᱚᱱᱮ ᱪᱷᱚᱴᱟ ᱥᱟᱛᱴᱟ ᱨᱮᱜᱮ ᱦᱟᱸᱜ ᱦᱟᱹᱯᱤᱫᱚᱜ ᱠᱟᱱᱟ
ᱦᱮᱸ ᱦᱮᱸ ᱚᱱᱠᱟ ᱜᱮ ᱥᱚᱵᱽ ᱥᱮᱫ ᱜᱮ ᱛᱟᱦᱚᱞᱮ ᱱᱮᱛᱟᱨ ᱠᱚ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱡᱟᱦᱟᱸᱭ ᱡᱩᱣᱟᱹᱱ ᱡᱟᱦᱟᱸᱭ ᱦᱟᱨᱟᱜ ᱜᱤᱫᱽᱨᱟᱹ ᱩᱱᱠᱩ ᱛᱚ ᱚᱱᱟ ᱠᱚᱫᱚ ᱟᱫᱚ ᱵᱟᱝᱠᱚ ᱠᱟᱞᱪᱟᱨ ᱮᱫᱟ ᱞᱟᱦᱟ ᱛᱮᱫᱚ ᱪᱮᱫ ᱞᱮᱠᱟ ᱫᱩᱲᱩᱵ ᱯᱟᱱᱛᱤ ᱠᱟᱛᱮ ᱠᱚ ᱨᱩ ᱠᱚ ᱥᱮᱲᱟᱭᱮᱫ ᱛᱟᱦᱮᱱᱟ ᱠᱚ ᱥᱮ ᱟᱨᱦᱚᱸ ᱠᱚ ᱠᱩᱞᱤ ᱡᱚᱝᱼᱟᱜ ᱠᱟᱱᱟ ᱛᱟᱦᱮᱱᱟ ᱡᱮ ᱪᱮᱫ ᱞᱮᱠᱟ ᱪᱮᱫ ᱞᱮᱠᱟ ᱟᱵᱚᱣᱟᱜ ᱠᱟᱞᱪᱟᱨ ᱪᱮᱫ ᱞᱮᱠᱟ ᱫᱚᱦᱚ ᱫᱚᱨᱠᱟᱨ ᱪᱮᱫ ᱞᱮᱠᱟ ᱥᱚᱢᱟᱡᱽ ᱫᱚᱦᱚ ᱫᱚᱨᱠᱟᱨ ᱚᱱᱟ ᱠᱚ ᱱᱤᱭᱟᱹ ᱠᱚ ᱨᱚᱯᱚᱲᱚᱜ ᱠᱟᱱ ᱛᱟᱦᱮᱱᱟ ᱜᱟᱯᱟᱞᱢᱟᱨᱟᱣᱮᱫ ᱛᱟᱦᱮᱱᱟ ᱠᱚ ᱚᱱᱟ ᱠᱚᱫᱚ ᱱᱮᱛᱟᱨ ᱛᱚ ᱵᱟᱝ ᱦᱩᱭᱩᱜ ᱠᱟᱱᱟ ᱥᱮ ᱛᱚ ᱚᱱᱟ ᱠᱟᱞᱪᱟᱨ ᱵᱟᱹᱪᱩᱜ ᱛᱮᱜᱮ ᱟᱫᱚ ᱫᱷᱤᱨᱮ ᱫᱷᱤᱨᱮ ᱟᱫᱚ ᱚᱱᱟ ᱠᱚᱫᱚ ᱪᱟᱵᱟ ᱤᱫᱤᱜ ᱠᱟᱱᱟ
ᱦᱩᱸ ᱦᱩᱸ
ᱦᱚᱸ ᱱᱮᱛᱟᱨ ᱫᱚ ᱥᱚᱵᱽ ᱢᱳᱵᱟᱭᱤᱞ ᱯᱷᱳᱱ ᱨᱮ ᱵᱮᱭᱚᱥᱛᱚ
ᱦᱩᱸ ᱦᱩᱸ
ᱚᱱᱟ
ᱟᱨ ᱟᱯᱮᱥᱮᱫ ᱛᱮᱦᱮᱧ ᱜᱟᱯᱟ ᱤᱭᱟᱹ ᱠᱚ ᱢᱮᱱᱟᱜ ᱟᱥᱮ ᱵᱟᱹᱱᱩᱜᱼᱟ ᱚᱱᱮ ᱦᱤᱨᱤᱠᱮᱱ ᱞᱚᱢᱯᱷᱚ ᱠᱚ ᱢᱮᱱᱟᱜᱼᱟ ᱟᱥᱮ ᱵᱟᱱᱩᱜ ᱟ ᱚᱲᱟᱜ ᱠᱚᱨᱮ ᱫᱚ ᱛᱮᱦᱤᱧ ᱜᱟᱯᱟ ᱫᱚ
ᱦᱮ ᱦᱮᱨᱤᱠᱮᱱ ᱞᱚᱢᱯᱷᱚ ᱠᱚᱫᱚ ᱱᱮᱛᱟᱨ ᱫᱚ ᱵᱟᱹᱪᱩᱜᱼᱟ ᱟᱯᱮ ᱥᱮ ᱢᱮᱱᱟᱜ ᱟᱥᱮ ᱪᱮᱜ
ᱵᱟᱹᱱᱩᱜᱼᱟ ᱵᱟᱹᱱᱩᱜ ᱟᱫᱚ ᱚᱱᱟ ᱤᱭᱟᱹ ᱛᱮᱜᱮ ᱡᱮᱦᱩᱛᱩ ᱞᱟᱝ ᱜᱟᱞᱢᱟᱨᱟᱜ ᱞᱟᱦᱟ ᱛᱮᱱᱟᱜ ᱡᱟᱦᱟᱸ ᱪᱮᱫ ᱞᱮᱠᱟ ᱛᱟᱦᱮᱸ ᱠᱟᱱᱟ ᱟᱵᱚᱣᱟᱜ ᱡᱤᱱᱤᱥ ᱠᱚ ᱟᱨ ᱱᱤᱛᱚᱜ ᱪᱮᱫ ᱠᱚ ᱵᱚᱫᱚᱞ ᱟᱠᱟᱱᱟ ᱚᱱᱟ ᱤᱭᱟᱹᱛᱮ ᱠᱩᱞᱤ ᱫᱚ
ᱟᱯᱮ ᱥᱮ ᱰᱷᱤᱝᱠᱤ ᱠᱚ ᱢᱮᱱᱟᱜᱼᱟ ᱱᱤᱛ ᱦᱚᱸ
ᱰᱷᱤᱝᱠᱤ ᱵᱟᱹᱱᱩᱜᱼᱟ ᱰᱷᱤᱝᱠᱤ ᱫᱚ ᱤᱧᱦᱚᱸ ᱢᱚᱡᱽ ᱛᱮ ᱵᱟᱹᱧ ᱧᱮᱞ ᱟᱠᱟᱫᱟ ᱟᱨ ᱩᱱᱟᱹᱜ ᱵᱟᱲᱟᱭ ᱵᱟᱹᱱᱩᱜ ᱟ ᱪᱮᱫ ᱞᱮᱠᱟ ᱦᱟᱸᱜ ᱠᱚ ᱠᱟᱹᱢᱤᱭᱟ ᱧᱮᱞ ᱢᱟ ᱧᱮᱞ ᱟᱠᱟᱫ ᱜᱮ ᱦᱟᱸᱜ ᱮᱢᱱᱤ ᱴᱤᱵᱷᱤ ᱠᱚᱨᱮ ᱥᱮ ᱤᱭᱟᱹ ᱠᱚᱨᱮ ᱯᱷᱳᱱ ᱠᱚᱨᱮ ᱡᱮ ᱞᱮᱵᱮᱫ ᱠᱟᱛᱮᱫ ᱠᱚ ᱠᱚᱨᱟᱣᱟ ᱢᱮᱱᱠᱷᱟᱱ ᱤᱧ ᱫᱚ ᱱᱤᱡᱮ ᱫᱚ ᱵᱟᱹᱧ ᱠᱚᱨᱟᱣ ᱵᱟᱲᱟ ᱠᱟᱜᱼᱟ
ᱦᱳᱭ ᱦᱳᱭ ᱟᱞᱮᱛᱚ ᱟᱞᱮ ᱚᱲᱟᱜ ᱨᱮᱜᱮ ᱰᱷᱤᱝᱠᱤ ᱛᱟᱦᱮᱸ ᱠᱟᱱᱟ ᱥᱮ ᱚᱱᱟᱛᱮ ᱵᱟᱲᱟᱭ ᱢᱮᱱᱟᱜᱼᱟ ᱧᱮᱞ ᱧᱮᱞ ᱢᱟ ᱦᱮᱸ ᱜᱮ ᱟᱫᱚ ᱟᱞᱮ ᱚᱲᱟᱜ ᱨᱮᱜᱮ ᱰᱷᱤᱝᱠᱤ ᱰᱷᱤᱝᱠᱤ ᱢᱮᱱᱟᱜᱼᱟ ᱚᱲᱟᱜ ᱫᱚ ᱢᱮᱱᱟᱜᱼᱟ ᱚᱲᱟᱜ ᱛᱮᱫ ᱫᱚ ᱢᱮᱱᱟᱜᱼᱟ ᱟᱫᱚ ᱰᱷᱤᱝᱠᱤ ᱫᱚ ᱵᱟᱹᱪᱩᱜᱼᱟ
ᱦᱩᱸ ᱦᱩᱸ ᱵᱟᱠᱷᱟᱱ ᱦᱟᱜ ᱛᱷᱩᱛᱤ ᱜᱟᱞᱢᱟᱨᱟᱣ ᱜᱚᱲᱚᱢ ᱵᱩᱰᱦᱤ ᱛᱟᱠᱚ ᱴᱷᱮᱱ ᱦᱟᱸᱜ ᱵᱟᱲᱟᱭ ᱟᱸᱡᱚᱢ ᱠᱟᱱᱟ ᱩᱱᱠᱩ ᱴᱷᱮᱱ ᱠᱷᱚᱱ ᱜᱮ ᱡᱮ ᱱᱚᱝᱠᱟ ᱛᱟᱦᱮᱸ ᱠᱟᱱᱟ ᱟᱞᱮ ᱥᱚᱢᱚᱭ ᱨᱮ ᱱᱚᱝᱠᱟ ᱠᱟᱛᱮᱫ ᱞᱮ
ᱦᱮᱸ ᱦᱮᱸ ᱦᱳᱭ
ᱟᱨ ᱱᱟᱦᱮᱞ ᱠᱚᱦᱚᱸ ᱢᱮᱱᱟᱜ ᱥᱮ ᱵᱟᱝ ᱛᱮᱦᱤᱧ ᱜᱟᱯᱟ ᱫᱚ ᱟᱯᱮ ᱚᱱᱟ ᱠᱚᱨᱮ ᱫᱚ
ᱱᱟᱦᱮᱞ ᱠᱚᱫᱚ ᱵᱟᱪᱩᱜᱼᱟ ᱱᱟᱦᱮᱞ ᱠᱚᱫᱚ ᱱᱮᱛᱟᱨ ᱫᱚ ᱮᱠᱟᱞ ᱜᱮ ᱵᱟᱹᱪᱩᱜᱼᱟ ᱴᱚᱠᱴᱚᱨ ᱴᱨᱠᱴᱟᱨ ᱜᱟᱹᱰᱤ ᱛᱮ
ᱦᱩᱸ ᱛᱮᱦᱮᱧ ᱜᱟᱯᱟ ᱢᱟ ᱡᱷᱚᱛᱚ ᱴᱨᱟᱠᱴᱟᱨ ᱜᱟᱹᱰᱤ ᱛᱮ ᱢᱮᱥᱤᱱ ᱛᱮ
ᱢᱤᱥᱤᱱ ᱵᱚᱫᱤᱛᱚ ᱱᱮᱛᱟᱨ ᱢᱟ ᱟᱨᱚ ᱩᱰᱩᱠ ᱠᱟᱱᱟ ᱱᱟᱣᱟ ᱡᱷᱟᱲᱟᱣ ᱢᱮᱥᱤᱱ ᱦᱚᱸ
ᱦᱩᱸ ᱦᱩᱸ ᱦᱩᱸ
ᱠᱩᱲᱩ ᱫᱟᱞ ᱢᱤᱥᱤᱱ ᱦᱚᱸ
ᱦᱩᱸ ᱦᱩᱸ ᱦᱩᱸ ᱵᱟᱠᱷᱟᱱ ᱟᱵᱤᱥᱠᱟᱨ ᱞᱮᱠᱟ ᱠᱟᱛᱮ ᱧᱮᱞ ᱞᱮᱠᱷᱟᱱ ᱫᱚ ᱟᱵᱚ ᱥᱟᱱᱛᱟᱲ ᱥᱚᱢᱟᱡᱽ ᱫᱚ ᱡᱚᱛᱚ ᱠᱷᱚᱱ ᱜᱮ ᱞᱟᱦᱟ ᱜᱮᱭᱟ ᱟᱨ ᱞᱟᱦᱟ ᱜᱮ ᱢᱮᱱᱟᱜᱼᱟ ᱛᱟᱦᱮᱸ ᱠᱟᱱᱟ ᱵᱚᱱ ᱡᱟᱦᱟᱱᱟᱜ ᱜᱮᱢ ᱞᱟᱹᱭᱟ ᱟᱵᱤᱥ ᱞᱮᱠᱟᱛᱮ ᱫᱚ ᱦᱟᱜ ᱟᱫᱚ ᱱᱤᱛᱚᱜ ᱫᱚ ᱟᱵᱚ ᱯᱚᱛᱚᱵ ᱠᱚᱨᱮ ᱥᱮ ᱛᱚᱞ ᱵᱤᱞ ᱵᱟᱝ ᱛᱟᱦᱮᱸ ᱠᱟᱱᱟ ᱠᱷᱟᱹᱛᱤᱨ ᱛᱮᱦᱟᱸᱜ ᱱᱤᱛᱚᱜ ᱫᱚ ᱮᱴᱟᱜ ᱦᱚᱲ ᱠᱚ ᱚᱱᱟ ᱠᱚ ᱦᱟᱢᱮᱴ ᱮᱫᱟ ᱡᱮ ᱟᱞᱮ ᱞᱮ ᱠᱚᱨᱟᱣ ᱮᱫᱟ ᱥᱮ ᱟᱞᱮᱭᱟᱜ ᱟᱵᱤᱥᱠᱟᱨ ᱫᱟ ᱵᱟᱝᱠᱷᱟᱱ ᱦᱤᱥᱟᱹᱵ ᱨᱮᱢ ᱧᱮᱞ ᱠᱷᱟᱱ ᱫᱚ ᱟᱵᱚ ᱥᱟᱱᱛᱟᱲ ᱥᱚᱢᱟᱡᱽ ᱨᱮ ᱡᱟᱦᱟᱸᱭ ᱠᱚ ᱛᱟᱦᱮᱸ ᱠᱟᱱᱟ ᱦᱟᱯᱲᱟᱢ ᱠᱚ ᱥᱮ ᱡᱟᱦᱟᱸᱭ ᱠᱚ ᱛᱟᱦᱮᱸ ᱠᱟᱱᱟ ᱢᱟᱨᱮ ᱦᱚᱲ ᱠᱚ ᱩᱱᱠᱩ ᱫᱚ ᱟᱭᱢᱟ ᱞᱮᱠᱟᱱᱟᱜ ᱩᱱᱠᱩᱣᱟᱜ ᱜᱮᱭᱟᱱ ᱵᱩᱫᱽᱫᱷᱤ ᱥᱮ ᱟᱭᱢᱟ ᱞᱮᱠᱟᱱᱟᱜ ᱵᱟᱲᱟᱭ ᱛᱟᱦᱮᱸ ᱠᱟᱱᱟ
ᱦᱚᱸ ᱦᱚᱸ
ᱨᱟᱱ ᱨᱮᱦᱮᱫ ᱠᱷᱚᱱ ᱮᱛᱚᱦᱚᱵ ᱠᱟᱛᱮᱫ ᱱᱤᱛᱚᱜ ᱡᱟᱦᱟᱸ ᱠᱚ ᱠᱚᱨᱟᱣ ᱮᱫᱟ ᱮᱴᱟᱜ ᱮᱴᱟᱜ ᱛᱤᱥ ᱵᱮᱱᱟᱣ ᱠᱚᱦᱚᱸ
ᱱᱮᱛᱟᱨ ᱫᱚ ᱚᱱᱠᱟᱱ ᱠᱚ ᱦᱟᱯᱲᱟᱢ ᱠᱚᱦᱚᱸ ᱵᱟᱹᱪᱩᱜ ᱠᱚᱣᱟ ᱡᱮ ᱡᱮᱢᱚᱱ ᱞᱟᱦᱟᱛᱮ ᱩᱱᱠᱩ ᱨᱟᱱ ᱨᱮᱦᱮᱫ ᱠᱚᱠᱚ ᱟᱹᱜᱩᱭᱮᱜ ᱠᱟᱱᱟ ᱠᱚ ᱜᱟᱡᱟᱲ ᱪᱟᱞᱟᱣ ᱠᱟᱛᱮᱫ ᱵᱚᱦᱚᱜ ᱦᱟᱹᱥᱩ ᱨᱟᱱ ᱥᱚᱵ ᱨᱚᱠᱚᱢ ᱨᱟᱱ ᱡᱟᱹᱲᱤ ᱵᱩᱴ ᱨᱮᱦᱮᱫᱼᱟ ᱚᱱᱠᱟᱱ ᱠᱚᱫᱚ ᱩᱠᱩᱨ ᱠᱚ
ᱦᱩᱸ ᱦᱩᱸ ᱵᱟᱹᱱᱩᱜ ᱠᱚᱣᱟ ᱚᱱᱠᱟᱱ ᱦᱟᱸᱜ ᱦᱟᱯᱟᱢ ᱠᱚᱫᱚ ᱵᱟᱹᱱᱩᱜ ᱠᱚᱣᱟ ᱚᱱᱠᱟᱱ ᱦᱟᱜ ᱛᱮᱦᱤᱧ ᱜᱟᱯᱟ ᱫᱚ ᱵᱟᱹᱱᱩᱜ ᱠᱚᱣᱟ ᱟᱨ ᱢᱮᱱᱟᱜ ᱠᱚᱨᱮᱦᱚᱸ ᱩᱱᱟᱹᱜ ᱦᱳᱭᱛᱳ ᱵᱟᱲᱟᱭ ᱵᱟᱹᱱᱩᱜ ᱛᱟᱠᱚᱣᱟ
ᱦᱳᱭ ᱦᱳᱭ ᱦᱳᱭ
ᱟᱫᱚ ᱟᱵᱚ ᱢᱟ ᱚᱞ ᱛᱚᱞ ᱢᱟ ᱵᱟᱵᱚᱱ ᱫᱚᱦᱚ ᱞᱮᱫᱟ ᱮᱴᱟᱜ ᱮᱴᱟᱜ ᱡᱟᱹᱛ ᱠᱚᱨᱮᱱ ᱦᱚᱲ ᱠᱚ ᱞᱮᱠᱟ ᱢᱟ ᱦᱟᱸᱜ ᱟᱵᱚᱢ ᱢᱟ ᱡᱟᱦᱟᱸ ᱵᱚᱦᱚᱜ ᱨᱮᱜᱮ ᱛᱟᱦᱮᱸᱭ ᱮᱱᱟᱛᱮ ᱡᱟᱦᱟᱸᱭ ᱠᱚ ᱜᱚᱡ ᱪᱟᱞᱟᱣ ᱮᱱᱟ ᱠᱚ ᱪᱟᱞᱟᱣ ᱮᱱᱟ ᱠᱚ ᱩᱱᱠᱩ ᱥᱟᱞᱟᱜ ᱜᱮ ᱚᱱᱟ ᱠᱚᱫᱚ ᱦᱟᱜ ᱟᱠᱚᱣᱟᱜ ᱵᱩᱨᱫᱷᱤ ᱠᱚᱫᱚ
ᱦᱳᱭ
ᱛᱚᱞ ᱵᱚᱞ ᱠᱚ ᱵᱟᱝ ᱛᱟᱦᱮᱱ ᱠᱷᱟᱹᱛᱤᱨ ᱛᱮ ᱟᱫᱚ ᱦᱟᱸᱜ ᱛᱟᱭᱚᱢ ᱫᱟᱨᱟᱢ ᱨᱮ ᱡᱟᱦᱟᱸᱭ ᱠᱩᱠᱩ ᱵᱟᱝ ᱠᱚ ᱵᱟᱲᱟᱭ ᱫᱟᱲᱮᱭᱟᱜ ᱠᱟᱱᱟ ᱚᱱᱟ ᱠᱚ ᱵᱮᱯᱟᱨ ᱤᱫᱤ ᱠᱟᱛᱮᱫ
ᱦᱳᱭ ᱟᱨ ᱪᱮᱫ ᱠᱚ ᱢᱮᱱᱟᱜᱼᱟ ᱢᱟᱨᱮᱭᱟᱜ ᱡᱤᱱᱤᱥ ᱠᱚ ᱟᱯᱮ ᱥᱮᱫ
ᱢᱟᱨᱮᱭᱟᱜ ᱠᱚᱫᱚ ᱦᱟᱸᱜ ᱚᱱᱠᱟᱱᱟᱜ ᱫᱚ ᱟᱨ ᱢᱮᱱᱟᱜᱼᱟ ᱯᱟᱨᱠᱚᱢ ᱠᱚ ᱛᱤᱦᱤᱧ ᱜᱟᱯᱟ ᱠᱚ ᱵᱮᱵᱚᱦᱟᱨ ᱫᱟ ᱟᱯᱮ ᱥᱮᱫ ᱥᱮ ᱢᱮᱱᱟᱜ ᱟᱥᱮ ᱵᱟᱹᱱᱩᱜᱼᱟ
ᱦᱮᱸ ᱯᱟᱨᱠᱚᱢ ᱫᱚ ᱱᱤᱛᱦᱚᱸ ᱢᱮᱱᱟᱜ ᱜᱮᱭᱟ ᱟᱫᱚ ᱠᱷᱩᱵᱽ ᱞᱟᱦᱟ ᱛᱮᱱᱟᱜ ᱯᱟᱨᱠᱚᱢ ᱠᱚᱫᱚ ᱚᱱᱟ ᱵᱟᱵᱮᱨ ᱨᱮᱭᱟᱜ ᱯᱟᱨᱠᱚᱢ ᱫᱚ ᱮᱸ ᱠᱚᱢ ᱦᱚᱲ ᱴᱷᱮᱡ ᱜᱮ ᱢᱮᱱᱟᱜᱼᱟ
ᱦᱩᱸ ᱦᱩᱸ
ᱟᱨ ᱫᱷᱚᱱᱩᱠ ᱨᱮᱭᱟᱜ ᱟᱫᱷᱩᱱᱤᱠ ᱱᱮᱛᱟᱨᱟᱜ ᱡᱟᱦᱟᱸ ᱯᱟᱨᱠᱚᱢ ᱵᱮᱱᱟᱣ ᱫᱟᱠᱚ ᱚᱱᱟ ᱫᱚ ᱫᱚᱥᱨᱟ ᱨᱚᱠᱚᱢ ᱡᱟᱦᱟᱸ ᱫᱚᱠᱟᱱ ᱠᱚ ᱡᱟᱦᱟᱸ ᱠᱚ ᱟᱹᱜᱩᱭᱫᱟ ᱚᱱᱟᱜᱮ ᱚᱱᱟ ᱯᱟᱨᱠᱚᱢ ᱜᱮ ᱢᱮᱱᱟᱜᱼᱟ
ᱩ ᱫᱚᱠᱟᱱ ᱨᱮᱭᱟᱜ ᱢᱟ ᱚᱱᱟ ᱤᱥᱴᱤᱞ ᱠᱚᱨᱮᱱᱟᱜ ᱛᱟᱯᱚᱨ ᱯᱷᱤᱛᱟᱹ ᱴᱟᱭᱤᱯ ᱧᱟᱢᱚᱜ ᱠᱟᱱᱟ ᱚᱱᱟ ᱫᱚ ᱦᱟᱸᱜ
ᱴᱟᱭᱤᱯ ᱦᱮᱸ ᱯᱷᱤᱛᱟᱹ ᱴᱟᱭᱤᱯ ᱨᱮᱱᱟᱜ ᱯᱟᱨᱠᱚᱢ
ᱚᱱᱟ ᱯᱷᱳᱞᱰᱤᱝ ᱥᱤᱥᱴᱮᱢ ᱟᱨ ᱛᱤᱦᱤᱧ ᱜᱟᱯᱟ ᱞᱟᱦᱟ ᱡᱟᱦᱟᱸ ᱛᱟᱦᱮᱸ ᱠᱟᱱᱟ ᱚᱱᱟ ᱫᱚ ᱦᱟᱸᱜ ᱚᱱᱟ ᱱᱤᱡᱮᱛᱮ ᱵᱮᱱᱟᱣ ᱛᱤ ᱛᱮ ᱛᱤᱧ ᱠᱟᱛᱮᱜ
ᱦᱮᱸ ᱟᱨ ᱞᱟᱦᱟ ᱛᱮᱫᱚ ᱫᱟᱨᱮ ᱵᱩᱴᱟᱹ ᱠᱚᱨᱮ ᱦᱚᱸᱠᱚ ᱡᱟᱹᱯᱤᱫ ᱵᱟᱲᱟᱭᱮᱫ ᱛᱟᱦᱮᱱᱟ ᱠᱚ
ᱦᱩᱸ ᱦᱩᱸ
ᱱᱮᱛᱟᱨ ᱢᱟ ᱟᱞᱮᱥᱮᱫ ᱫᱚ ᱚᱱᱠᱟ ᱫᱚ ᱵᱟᱝ ᱡᱟᱦᱟᱸ ᱛᱤᱱᱟᱹᱜ ᱞᱚᱞᱚ ᱚᱲᱟᱜ ᱨᱮᱜᱮ ᱡᱟᱯᱤᱫᱟ ᱠᱚ, ᱟᱯᱮ ᱥᱮᱫ ᱫᱚ ᱪᱮᱫ ᱞᱮᱠᱟ
ᱤᱱᱠᱟᱹᱜᱮ ᱦᱟᱸᱜ ᱚᱲᱟᱜ ᱨᱮᱜᱮ ᱦᱟᱸᱜ ᱞᱟᱦᱟ ᱛᱮᱫᱚ ᱦᱟᱸᱜ ᱪᱮᱫ ᱞᱮᱠᱟ ᱛᱟᱦᱮᱸ ᱠᱟᱱᱟ ᱞᱟᱦᱟ ᱛᱮᱫᱚ ᱚᱱᱠᱟ ᱜᱮ ᱛᱟᱦᱮᱸ ᱠᱟᱱᱟ ᱚᱱᱟ ᱥᱩᱢᱟᱹᱭ ᱨᱮᱫᱚ ᱵᱟᱦᱨᱮ ᱨᱮ ᱟᱢᱟᱜ ᱠᱩᱢᱟᱹ ᱚᱲᱟᱜ ᱛᱟᱦᱮᱱ ᱨᱮᱦᱚᱸ ᱩᱫᱽᱜᱟᱹᱨ ᱫᱤᱱ ᱠᱟᱱ ᱟᱨ ᱨᱮᱭᱟᱲ ᱫᱤᱱ ᱠᱟᱱ ᱢᱤᱫᱴᱮᱱ ᱵᱷᱟᱜᱮ ᱵᱩᱡᱷᱟᱹᱜ ᱠᱟᱱ ᱛᱟᱦᱮᱱᱟ ᱛᱮᱦᱮᱧ ᱜᱟᱯᱟ ᱫᱚ ᱡᱟᱦᱟᱸ ᱛᱤᱱᱟᱹᱜ ᱵᱷᱟᱜᱮ ᱚᱲᱟᱜ ᱨᱮᱦᱚᱸ ᱟᱹᱰᱤ ᱜᱚᱨᱚᱢ ᱠᱟᱱᱟ ᱛᱮᱦᱮᱧ ᱜᱟᱯᱟ ᱯᱷᱮᱱ ᱦᱟᱛ ᱯᱷᱮᱱ ᱞᱟᱛᱟᱨ ᱨᱮᱦᱚᱸ ᱫᱩᱲᱩᱵ ᱵᱟᱝ ᱜᱟᱱᱚᱜ ᱠᱟᱱᱟ
ᱦᱮᱸ
ᱟᱫᱚ ᱞᱟᱦᱟ ᱛᱮᱫᱚ ᱚᱱᱟ ᱫᱟᱨᱮ ᱠᱩ ᱫᱚᱢᱮ ᱛᱟᱦᱮᱸ ᱠᱟᱱᱟ ᱱᱮᱛᱟᱨ ᱫᱚ ᱯᱷᱮᱠᱴᱨᱤ ᱠᱚ ᱤᱭᱟᱹ ᱠᱩ ᱵᱮᱱᱟᱣ ᱫᱟᱠᱚ ᱱᱤᱛᱚᱜ ᱫᱚ ᱫᱟᱨᱮ ᱠᱚᱫᱚ ᱢᱟᱜ ᱤᱫᱤᱭ ᱫᱟᱠᱚ ᱮᱸ ᱦᱚᱨ ᱠᱚ ᱰᱟᱦᱟᱨ ᱠᱚ ᱵᱮᱱᱟᱜ ᱠᱟᱱᱟ ᱵᱮᱱᱟᱣ ᱫᱟᱠᱚ ᱯᱤᱪ ᱰᱟᱦᱟᱨ ᱠᱚ ᱛᱚ ᱦᱚᱜ ᱫᱟᱨᱮ ᱡᱚᱠᱚ ᱢᱟᱜ ᱤᱫᱤᱭ ᱫᱟ
ᱱᱤᱭᱟᱹ ᱠᱟᱱ ᱜᱮᱭᱟ ᱦᱟᱸᱜ
ᱛᱚ ᱚᱱᱟ ᱛᱮᱜᱮ ᱛᱚ ᱞᱟᱦᱟᱛᱮ ᱞᱮᱠᱟ ᱫᱚ ᱤᱭᱟᱹ ᱫᱚ
ᱢᱮᱱᱠᱷᱟᱱ ᱠᱤᱪᱷᱩ ᱫᱤᱱ ᱞᱟᱦᱟ ᱨᱮ ᱦᱟᱸᱜ ᱚᱱᱟ ᱯᱚᱨᱤᱵᱮᱥ ᱫᱤᱵᱚᱥ ᱛᱟᱵ ᱮᱱᱟ ᱯᱟᱸᱪᱮᱭ ᱡᱩᱱ ᱨᱮ ᱫᱟᱨᱮ ᱠᱚᱢ ᱨᱚᱦᱚᱭ ᱞᱮᱫᱟ ᱥᱮ ᱵᱟᱝ-ᱟ
ᱫᱟᱨᱮ ᱫᱚ ᱨᱚᱦᱚᱭ ᱫᱚ ᱦᱮᱸ ᱨᱚᱦᱚᱭ ᱫᱚ ᱦᱩᱭᱩᱜ ᱠᱟᱱ ᱜᱮᱭᱟ ᱦᱮᱸ ᱥᱩᱫᱩ ᱚᱱᱟ ᱫᱤᱱ ᱫᱚ ᱵᱟᱝ ᱢᱟᱱᱮ ᱮᱴᱟᱜ ᱫᱤᱱ ᱦᱚᱸ ᱦᱮᱸ
ᱟᱫᱚ ᱤᱱᱟᱹ ᱫᱤᱱ ᱫᱚ ᱦᱟᱸᱜ ᱡᱟᱹᱥᱛᱤ ᱠᱟᱭᱛᱮ ᱟᱨᱠᱤ ᱚᱱᱟ ᱧᱩᱛᱩᱢ ᱛᱮ ᱡᱮᱦᱩᱛᱩ ᱢᱮᱱᱟᱜᱼᱟ ᱟᱫᱚ ᱩᱱᱦᱤᱞᱳᱜ ᱫᱚ ᱡᱚᱛᱚ ᱦᱚᱲ ᱞᱮᱠᱟᱜᱮ ᱪᱷᱩᱴᱟᱹᱣ ᱠᱚ ᱛᱟᱦᱮᱱ ᱠᱟᱱᱟ
ᱦᱮᱸ ᱦᱮᱸ ᱫᱟᱨᱮ ᱠᱚ ᱛᱟᱦᱮᱱᱟᱛᱚ ᱞᱟᱹᱴᱩ ᱞᱟᱹᱴᱩ ᱢᱟᱨᱟᱝ ᱢᱟᱨᱟᱝ ᱫᱟᱨᱮ ᱡᱩᱫᱤ ᱛᱟᱦᱮᱱᱟᱛᱚ ᱯᱚᱨᱤᱵᱮᱥ ᱦᱚᱸ ᱢᱤᱫᱴᱮᱱ ᱨᱮᱭᱟᱲ ᱜᱮ ᱢᱚᱸᱡᱽ ᱵᱩᱡᱷᱟᱹᱜᱼᱟ ᱢᱟᱱᱮ ᱞᱚᱞᱚ ᱫᱤᱱ ᱦᱚᱸ ᱛᱤᱱᱟᱹᱜ ᱫᱟᱨᱮ ᱠᱚᱢᱚᱜᱼᱟ ᱩᱱᱟᱹᱜ ᱜᱮ ᱞᱚᱞᱚ ᱫᱚ ᱵᱟᱹᱲᱛᱤᱜᱼᱟ
ᱦᱩᱸ ᱫᱟᱨᱮ ᱛᱟᱦᱮᱱ ᱠᱷᱟᱱ ᱜᱮ ᱚᱱᱟ ᱯᱨᱚᱠᱤᱨᱤᱛᱤᱭᱟᱜ ᱡᱟᱦᱟᱸ ᱵᱷᱟᱨᱥᱟᱢ ᱚᱱᱟ ᱢᱚᱸᱡᱽ ᱛᱮ ᱛᱟᱦᱮᱱᱟ ᱵᱟᱝᱠᱷᱟᱱ ᱦᱟᱜ ᱡᱟᱦᱟᱸ ᱯᱚᱨᱤᱵᱮᱥ ᱥᱮ ᱡᱟᱦᱟᱸ ᱵᱷᱟᱨᱥᱟᱢᱚ ᱚᱱᱟ ᱦᱟᱜ ᱵᱟᱝ ᱛᱟᱞᱟᱝ ᱠᱷᱟᱱ ᱦᱚᱭ ᱫᱟᱜ ᱠᱚᱦᱚᱸ ᱴᱟᱭᱤᱢ ᱴᱟᱭᱤᱢ ᱵᱟᱝ ᱦᱤᱡᱩᱜᱼᱟ ᱥᱮ ᱴᱷᱤᱠ ᱴᱷᱟᱠ ᱵᱟᱭ ᱢᱮᱱᱴᱮᱱ ᱫᱟᱲᱮᱭᱟᱜᱼᱟ ᱥᱤᱛᱩᱝ ᱫᱤᱱᱮ ᱫᱟᱜ ᱮᱫᱟ ᱟᱨ ᱫᱟᱜ ᱫᱤᱱᱮ ᱥᱤᱛᱩᱝ ᱮᱟ ᱱᱚᱝᱠᱟ ᱦᱚᱸ
ᱦᱮᱸ ᱦᱳᱭ ᱦᱮᱸ ᱫᱟᱨᱮ ᱡᱩᱚᱫᱤ ᱵᱟᱝ ᱛᱟᱦᱮᱟᱸᱱ ᱠᱷᱟᱡ ᱫᱚ ᱚᱱᱠᱟ ᱜᱮᱛᱚ ᱥᱚᱴᱷᱤᱠ ᱥᱚᱴᱷᱤᱠ ᱥᱚᱢᱚᱭ ᱨᱮᱫᱚ ᱚᱱᱠᱟ ᱵᱟᱝ ᱦᱩᱭᱩᱜ ᱠᱟᱱᱟ
ᱦᱩᱸ ᱟᱨ ᱛᱤᱦᱤᱧ ᱜᱟᱯᱟ ᱟᱯᱮ ᱚᱱᱟ ᱠᱚᱨᱮ ᱠᱚ ᱡᱚᱢᱮᱫᱟ ᱥᱮ ᱵᱟᱝ ᱯᱟᱛᱟ ᱥᱟᱠᱟᱢ ᱠᱚᱨᱮ ᱠᱚ ᱡᱚᱢᱮᱫᱟ ᱥᱮ ᱵᱟᱝ ᱫᱟᱠᱟ ᱠᱚ ᱮᱢᱱᱤ ᱫᱤᱱ ᱨᱮ
ᱫᱟᱠᱟ ᱠᱚᱫᱚ ᱦᱮᱸ ᱚᱱᱟ ᱠᱚᱫᱚ ᱠᱟᱞᱪᱟᱨ ᱮᱠᱷᱚᱱᱳ ᱢᱮᱱᱟᱜ ᱜᱮᱭᱟ ᱥᱟᱠᱟᱢ ᱦᱮᱡ ᱠᱟᱛᱮᱜ ᱯᱟᱛᱲᱟ ᱵᱮᱱᱟᱣ ᱫᱟᱠᱚ ᱚᱱᱟ ᱨᱮᱜᱮ ᱞᱮ ᱡᱚᱢ ᱛᱮ ᱦᱮᱸ ᱚᱱᱟ ᱫᱚ ᱢᱮᱱᱟᱜ ᱜᱮᱭᱟ
ᱵᱟᱠᱷᱟᱱ ᱢᱤᱫ ᱫᱷᱟᱣ ᱟᱞᱮ ᱠᱤᱪᱷᱩ ᱡᱚᱱ ᱜᱟᱛᱮ ᱞᱮ ᱪᱟᱞᱟᱣ ᱞᱮᱱᱟ ᱯᱩᱨᱩᱞᱤᱭᱟᱹ ᱥᱮᱫ ᱫᱟᱬᱟᱱ ᱚᱱᱛᱮ ᱟᱫᱚ ᱦᱟᱸᱜ
ᱦᱮᱸ
ᱚᱸᱰᱮ ᱦᱟᱸᱜ ᱤᱧ ᱫᱚ ᱯᱨᱚᱛᱷᱚᱢᱧ ᱡᱚᱢ ᱞᱮᱫᱟ ᱯᱟᱛᱲᱟ ᱨᱮ ᱯᱟᱛᱲᱟ ᱨᱮᱱᱟᱜ ᱜᱮ ᱵᱟᱼᱼ ᱵᱟᱴᱤ ᱠᱚ ᱵᱮᱱᱟᱣ ᱟᱠᱟᱫ ᱛᱟᱦᱮᱱᱟ ᱟᱹᱰᱤ ᱱᱟᱯᱟᱭ ᱛᱟᱦᱮᱸ ᱠᱟᱱᱟ ᱵᱟᱹᱴᱤ ᱢᱟ ᱚᱱᱟ ᱨᱮᱜᱮ ᱫᱟᱹᱞ ᱨᱟᱥᱮ ᱥᱚᱵᱡᱤ ᱠᱚ ᱟᱨ ᱫᱟᱠᱟ ᱦᱚᱸ ᱟᱫᱚ ᱯᱨᱚᱛᱷᱚᱢ ᱯᱳᱞ ᱵᱟᱨ ᱡᱚᱢ ᱠᱮᱫᱟ ᱛᱚ ᱟᱹᱰᱤ ᱢᱚᱸᱡᱽᱧ ᱵᱩᱡᱷᱟᱹᱣ ᱠᱮᱫᱟ ᱟᱨ ᱧᱮᱞ ᱡᱚᱝ ᱦᱚᱸ ᱵᱷᱟᱜᱤᱧ ᱵᱩᱡᱷᱟᱹᱣ ᱞᱮᱫᱟ ᱟᱫᱚ ᱟᱞᱮ ᱱᱤᱭᱟᱹ ᱠᱚᱨᱮ ᱫᱚ ᱦᱟᱸᱜ ᱩᱱᱠᱟᱱᱟᱜ ᱫᱚ ᱵᱟᱹᱱᱩᱜᱼᱟ ᱥᱮ ᱵᱤᱨ ᱠᱚᱦᱚᱸ ᱥᱩᱨ ᱨᱮ ᱵᱟᱹᱱᱩᱜ ᱠᱷᱟᱹᱛᱤᱨ ᱛᱮ ᱦᱚᱭᱛᱳ ᱦᱟᱸᱜ ᱵᱟᱝᱞᱮ ᱵᱮᱵᱚᱦᱟᱨ ᱫᱟ ᱥᱮ ᱚᱱᱠᱟ ᱵᱟᱹᱱᱩᱜᱼᱟ ᱮᱢᱱᱤ ᱯᱩᱡᱟᱹ ᱯᱚᱨᱚᱵᱽ ᱠᱚᱨᱮ ᱜᱮ ᱦᱟᱸᱜ ᱥᱟᱠᱟᱢ ᱠᱚᱨᱮ ᱯᱟᱛᱲᱟ ᱠᱚ ᱠᱚᱨᱮ ᱥᱮ ᱯᱷᱩᱲᱩᱜ ᱨᱚᱜ ᱠᱚᱫᱚ ᱦᱟᱸᱜ
ᱢᱟ ᱛᱟᱦᱮ ᱫᱚᱢᱮ ᱠᱤᱪᱷᱩ ᱞᱝ ᱨᱯᱚᱲ ᱦᱮᱸ
ᱦᱮᱸ ᱦᱮᱸ
ᱨᱚᱲ ᱠᱮᱫᱟ ᱟᱨ ᱫᱚᱥ ᱢᱤᱱᱤᱴ ᱠᱷᱚᱱ ᱦᱩᱭᱱᱟ ᱛᱚ ᱢᱤᱱᱤᱢᱟᱢ ᱵᱟᱨᱚ ᱢᱤᱱᱤᱴ ᱟ ᱫᱷᱟᱹᱵᱤᱡ ᱢᱟ ᱞᱤᱢᱤᱴ ᱢᱮᱱᱟᱜ ᱟᱨ ᱢᱤᱫ ᱢᱤᱱᱤᱴ ᱜᱟᱱ ᱮᱜᱟᱨᱚ ᱮᱜᱟᱨᱚ ᱥᱟᱲᱮ ᱮᱜᱟᱨᱚ ᱨᱮ ᱦᱟᱜ ᱟᱵᱮᱱ ᱜᱮᱥᱮ ᱵᱮᱱ ᱯᱷᱳᱱ ᱟᱠᱟᱫᱟ
ᱦᱮᱸ ᱦᱮᱸ
ᱦᱮᱸ ᱛᱚ ᱟᱵᱮᱱ ᱜᱮ ᱦᱟᱸᱜ ᱞᱟᱹᱭ ᱵᱮᱱ ᱦᱟᱸᱜ ᱥᱟᱲᱮ ᱮᱜᱟᱨᱚ ᱨᱮᱜ
ᱦᱩᱸ
ᱛᱚ ᱟᱞᱮᱥᱮᱫ ᱚᱱᱟ ᱫᱚ ᱯᱟᱛᱲᱟ ᱨᱮ ᱡᱚᱢ ᱫᱚ ᱢᱮᱱᱟᱜ ᱜᱮᱭᱟ ᱱᱤᱛᱦᱚ ᱟᱹᱜᱩᱭ ᱟᱹᱜᱩᱭ ᱜᱮᱭᱟ ᱠᱚ ᱯᱟᱛᱲᱟ ᱟᱨ ᱵᱮᱱᱟᱣ ᱠᱮᱫ ᱜᱮᱠᱚ ᱥᱟᱠᱟᱢ ᱢᱟᱱᱮ ᱟᱹᱜᱩ ᱠᱟᱛᱮᱜ ᱯᱟᱛᱲᱟ ᱠᱚ ᱵᱮᱱᱟᱣ ᱠᱮᱫ ᱜᱮ
ᱦᱩᱸ ᱦᱩᱸ
ᱡᱚᱢ ᱫᱚ ᱦᱩᱭᱩᱜ ᱜᱮᱭᱟ ᱚᱱᱟ ᱨᱮ ᱟᱫᱚ ᱵᱷᱟᱜᱤ ᱥᱤᱵᱤᱞᱟ ᱮᱠᱫᱚᱢ ᱚᱱᱟᱨᱮ ᱡᱚᱢ ᱨᱮᱱᱟᱜ ᱥᱤᱵᱤᱞ ᱫᱚᱥᱨᱟ ᱜᱮ
ᱦᱩᱸ ᱦᱩᱸ ᱟᱵᱟᱨ ᱛᱮᱦᱤᱧ ᱠᱚᱨᱮ ᱢᱟ ᱦᱟᱜ ᱵᱟᱡᱟᱨ ᱠᱚᱨᱮ ᱟᱵᱟᱨ ᱮᱴᱟᱜ ᱮᱴᱟᱜ ᱯᱟᱛᱲᱟ ᱠᱚ ᱵᱮᱱᱟᱣ ᱮᱫᱟ ᱠᱟᱜᱚᱡᱽ ᱠᱚᱨᱮᱭᱟᱜ ᱟᱫᱚ ᱦᱟᱸᱜ ᱯᱨᱚᱠᱨᱤᱛᱤ ᱨᱮᱭᱟᱜ ᱢᱤᱫᱴᱮᱱ ᱡᱟᱦᱟᱸ ᱡᱤᱱᱤᱥ ᱠᱷᱮᱛ ᱨᱮᱱᱟᱜ ᱡᱚᱢ ᱚᱱᱟ ᱟᱞᱟᱫᱟ ᱥᱤᱵᱤᱞ ᱵᱩᱡᱷᱟᱹᱜᱼᱟ ᱟᱨ ᱡᱟᱦᱟᱸ ᱯᱷᱮᱠᱴᱨᱤ ᱨᱮ ᱵᱮᱱᱟᱜ ᱠᱟᱱᱟ ᱚᱱᱟ ᱨᱮᱭᱟᱜ ᱟᱞᱟᱫᱟ
ᱦᱮᱸ ᱚᱲᱟᱜ ᱨᱮᱱᱟᱜ ᱡᱟᱦᱟᱸ ᱵᱮᱱᱟᱣ ᱯᱟᱛᱲᱟ ᱨᱮ ᱡᱚᱢ ᱚᱱᱟ ᱫᱚ ᱫᱚᱥᱨᱟ ᱜᱮ ᱵᱩᱡᱷᱟᱹᱜᱼᱟ
ᱦᱩᱸ
ᱫᱩᱥᱨᱟ ᱢᱟᱱᱮ ᱮᱠᱟᱞ ᱜᱮ ᱫᱩᱥᱨᱟ
ᱦᱩᱸ
ᱛᱚᱵᱮ ᱱᱤᱛᱚᱜ ᱫᱚ ᱚᱲᱟᱜ ᱥᱮᱫ ᱨᱮᱜᱮ ᱥᱮ
ᱱᱚᱜᱼᱚᱭ ᱥᱤᱛᱩᱝ ᱤᱭᱟᱹᱛᱮ ᱫᱟᱨᱮ ᱵᱩᱴᱟᱹ ᱥᱮᱫ ᱨᱮ ᱫᱩᱲᱩᱵ ᱦᱩᱭ ᱠᱟᱱᱟ ᱱᱤᱛᱚᱜ ᱫᱚ ᱦᱟᱸᱜ ᱚᱲᱟᱜ ᱥᱮᱫ ᱨᱮᱜᱮ ᱛᱟᱦᱮᱸ ᱦᱩᱭ ᱞᱮᱱᱟ ᱟᱫᱚ ᱜᱚᱨᱚᱢ ᱦᱟᱜ ᱵᱟᱝ ᱤᱱᱟᱹᱜ ᱜᱮ ᱵᱩᱡᱷᱟᱹᱜ ᱠᱟᱱᱟ ᱡᱮ ᱵᱟᱦᱨᱮ ᱩᱰᱩᱠ ᱦᱩᱭᱱᱟ ᱫᱟᱨᱮ ᱩᱢᱩᱞ ᱨᱮ
ᱦᱮᱸ ᱟᱫᱚ ᱡᱟᱦᱟᱸᱭᱟᱜ ᱵᱩᱥᱩᱵ ᱚᱲᱟᱜ ᱠᱚ ᱢᱮᱱᱟᱜᱼᱟ ᱠᱤᱢᱵᱟ ᱥᱟᱹᱲᱤᱢ ᱠᱚᱨᱮ ᱡᱟᱦᱟᱱᱟᱜ ᱢᱮᱱᱟᱜᱼᱟ
ᱦᱩᱸ ᱦᱩᱸ
ᱴᱷᱤᱠ ᱜᱮ ᱵᱟᱠᱷᱟᱡ ᱫᱚ ᱫᱚᱢᱮ ᱜᱮ ᱞᱚᱞᱚ ᱵᱩᱡᱷᱟᱹᱜᱼᱟ
ᱦᱮᱸ ᱥᱩᱵᱽ ᱫᱚ ᱦᱟᱸᱜ ᱛᱮᱦᱮᱧ ᱜᱟᱯᱟᱢᱟ ᱟᱵᱟᱨ ᱦᱩᱭᱩᱜ ᱦᱳᱲᱩ ᱠᱚᱦᱚᱸ ᱵᱟᱝᱠᱚ ᱤᱨ ᱮᱫᱟ ᱛᱤ ᱛᱮᱢᱟ ᱦᱟᱸᱜ ᱢᱮᱥᱤᱱ ᱛᱮ ᱟᱫᱚ ᱵᱩᱥᱩᱵ ᱠᱚ ᱦᱟᱸᱜ ᱧᱟᱢ ᱦᱚᱸ ᱛᱷᱚᱲᱟ ᱢᱩᱥᱠᱤᱞ ᱧᱚᱜ
ᱦᱮᱸ ᱢᱟ ᱛᱟᱦᱞᱮ ᱤᱱᱠᱟ ᱜᱮ
ᱦᱮᱸ ᱢᱟ ᱛᱟᱦᱚᱞᱮ ᱴᱷᱤᱠ ᱜᱮᱭᱟ